ᱦᱮᱞᱳ ᱾ ᱦᱮᱸ ᱟᱸᱡᱚᱢ ᱧᱟᱢᱚᱜ ᱠᱟᱱᱟ ᱾
ᱟᱪᱪᱷᱟ ᱾ ᱛᱟᱦᱚᱞᱮ ᱱᱤᱛᱚᱜ ᱫᱚ ᱪᱮᱫ ᱠᱚᱵᱤᱱ ᱪᱤᱠᱟᱹᱭᱮᱫᱟ?
ᱪᱤᱠᱟᱹ ᱦᱚᱸ ᱵᱟᱝ ᱚᱲᱟᱜ ᱠᱚᱨᱮ ᱜᱮ ᱢᱮᱱᱟᱜ ᱞᱤᱧᱟ ᱠᱟᱹᱴᱤᱡ ᱠᱟᱹᱢᱤ ᱵᱟᱲᱟ ᱦᱩᱭᱩᱜ ᱠᱟᱱᱟ ᱾
ᱚ ᱾ ᱦᱮᱸ ᱵᱟᱡᱟᱨ ᱥᱮᱫ ᱫᱚᱵᱤᱱ ᱪᱟᱞᱟᱣ ᱞᱮᱱᱟ ᱥᱮ ᱵᱟᱝᱜᱮ?
ᱵᱟᱡᱟᱨ ᱥᱮᱫ ᱫᱚ ᱫᱟᱜᱽ ᱫᱟᱭ ᱱᱚᱱᱛᱮ ᱢᱟᱛᱚ ᱛᱮᱦᱮᱧ ᱫᱚ ᱠᱷᱟᱱ ᱵᱟᱝ ᱜᱟᱱᱚᱜ-ᱟ ᱥᱚᱢᱵᱷᱚᱵᱚᱱᱟ ᱪᱟᱞᱟᱜ ᱫᱚ᱾
ᱟᱪᱪᱷᱟ᱾ ᱦᱮᱸ ᱫᱟᱜ ᱦᱚᱸ ᱫᱟᱜ ᱮ ᱫᱟᱜ ᱮ ᱡᱟᱹᱨᱤ ᱫᱟᱭ ᱩᱰᱤ,
ᱦᱮᱸ ᱟᱞᱮ ᱥᱮᱫ ᱢᱟᱛᱚ ᱯᱨᱟᱭ ᱢᱟᱱᱮ ᱯᱨᱟᱭ ᱮ ᱫᱟᱜ ᱫᱟᱭ ᱟᱨ ᱫᱚᱢᱮ ᱫᱟᱜ ᱫᱟᱭ ᱨᱟᱥᱛᱟ ᱠᱚᱨᱮ ᱯᱩᱨᱟᱹ ᱫᱟᱜ ᱠᱚ ᱟᱛᱳᱜ ᱠᱟᱱᱟ᱾ ᱟᱨ ᱢᱟᱱᱟ, ᱪᱟᱞᱟᱜ ᱦᱚᱸ ᱵᱟᱝ ᱥᱟᱱᱟ ᱠᱟᱱᱟ ᱵᱟᱡᱟᱨ ᱠᱚᱨᱮ ᱦᱚᱸ᱾
ᱚ ᱟᱪᱪᱷᱟ᱾ ᱟᱞᱮ ᱥᱮᱫ ᱦᱚᱸ ᱫᱟᱜ ᱠᱚᱫᱚᱭ ᱯᱮᱨᱮᱡ ᱟᱠᱟᱫᱟ ᱫᱚᱢᱮ ᱜᱮ᱾ ᱯᱩᱠᱷᱨᱤ ᱠᱚᱦᱚᱸ ᱯᱮᱨᱮᱡ ᱪᱟᱵᱟ ᱟᱠᱟᱱᱟ᱾ ᱟᱫᱚ ᱵᱷᱟᱜᱮ ᱦᱚᱸ ᱵᱟᱝ ᱵᱩᱡᱷᱟᱹᱜ ᱠᱟᱱᱟ ᱱᱚᱣᱟ ᱫᱟᱜ ᱧᱮᱞᱛᱮ᱾ ᱟᱫᱚ, ᱫᱤᱱ ᱜᱮ ᱫᱟᱜ ᱫᱟᱭ ᱛᱚ ᱚᱱᱟ ᱠᱷᱟᱹᱛᱤᱨ ᱢᱤᱫᱴᱟᱝ ᱟᱲᱤᱥ ᱴᱟᱜ ᱡᱟᱱᱟᱢᱚᱜ ᱠᱟᱱᱟ᱾
ᱦᱩᱸ᱾ ᱴᱷᱤᱠ ᱵᱤᱱ ᱢᱮᱱᱫᱟ ᱠᱟᱨᱚᱱ ᱦᱚᱸᱜ-ᱚᱭ ᱦᱚᱭ ᱫᱟᱜ ᱠᱷᱟᱹᱛᱤᱨ ᱛᱮ ᱠᱟᱨᱮᱱ ᱠᱚ ᱵᱮᱥ ᱴᱷᱤᱠ ᱵᱟᱝ ᱛᱟᱦᱮᱸᱱ ᱠᱟᱱᱟ, ᱟᱨ ᱵᱮᱥ ᱯᱷᱳᱱ ᱨᱮᱱᱟᱜ ᱡᱟᱦᱟᱸ ᱱᱮᱴᱣᱟᱨᱠ ᱠᱚᱦᱚᱸ ᱵᱮᱥ ᱴᱷᱤᱠ ᱵᱟᱭ ᱧᱟᱢ ᱫᱟᱭ ᱟᱞᱮ ᱥᱮᱫ ᱢᱟᱛᱚ᱾
ᱱᱚᱣᱟ ᱫᱟᱜ ᱠᱚ ᱠᱷᱟᱹᱛᱤᱨ ᱦᱚᱸ ᱱᱮᱴᱚᱣᱟᱠ ᱴᱷᱤᱠ ᱥᱟᱺᱦᱤᱡ ᱵᱟᱝ ᱧᱟᱢᱚᱜ ᱠᱟᱱᱟ ᱨᱚᱲ ᱦᱚᱸ ᱵᱟᱝ ᱜᱟᱱᱚᱜ ᱠᱟᱱᱟ᱾
ᱛᱮᱫᱚ ᱱᱚᱣᱟ
ᱟᱪᱪᱷᱟ᱾ ᱵᱤᱧ ᱠᱚᱠᱚ ᱢᱟᱠᱚ ᱩᱰᱩᱝᱚᱜ ᱠᱟᱱ ᱜᱮᱭᱟ ᱱᱤᱭᱟᱹ ᱵᱟᱨ ᱢᱟᱛᱚ ᱡᱟ ᱱᱤᱭᱩᱡ ᱞᱤᱧ ᱧᱮᱞᱮᱫ ᱛᱟᱦᱮᱸᱜ-ᱟ ᱵᱟᱝᱢᱟ ᱩᱸᱻ ᱪᱤᱱ ᱠᱷᱚᱱᱟᱜ ᱢᱟᱱᱮ ᱚᱝᱠᱟ ᱵᱤᱧ ᱠᱚ ᱦᱮᱡ ᱟᱠᱟᱱᱟ ᱵᱟᱱ ᱞᱮᱱ ᱛᱟᱦᱮᱸᱜᱼᱟ, ᱛᱟᱯᱚᱨᱮ ᱚᱸᱰᱮ ᱵᱤᱧᱟᱜ ᱡᱟᱦᱟᱸ ᱢᱤᱫᱴᱟᱝ ᱤᱭᱟᱹ ᱠᱚ ᱫᱚᱦᱚ ᱞᱮᱜ ᱠᱚᱣᱟ ᱚᱸᱰᱮ ᱠᱷᱚᱱᱟᱜ ᱢᱟᱛᱚ ᱱᱚ ᱛᱮ ᱟᱵᱚ ᱥᱮᱜ ᱦᱚᱸ ᱠᱚ ᱦᱮᱡ ᱟᱠᱟᱱ ᱜᱮᱭᱟ᱾ ᱛᱚ ᱚᱱᱟ ᱠᱟᱨᱚᱱ ᱛᱮ ᱚᱝᱠᱟ ᱢᱟᱱᱮ ᱥᱚᱢᱵᱷᱟᱵ, ᱢᱟᱱᱮ ᱱᱮᱛᱟᱨ ᱢᱚᱛᱚ ᱟᱞᱮ ᱥᱮᱫ ᱫᱚ ᱡᱟᱦᱟᱸᱭ ᱠᱚ ᱦᱩᱲᱩ ᱠᱚᱠᱚ ᱨᱚᱦᱚᱭᱮᱫᱟ ᱢᱟᱱᱮ ᱤᱛᱟᱹ ᱤᱭᱟᱹ, ᱦᱩᱲᱩ ᱠᱚ ᱨᱚᱦᱚᱭᱮᱫᱟ ᱠᱚ ᱩᱝᱠᱩ ᱢᱟᱛᱚ ᱵᱚᱥᱛᱟ ᱠᱚᱠᱚ ᱦᱚᱨᱚᱜᱮᱫᱟ ᱟᱨ ᱠᱚ ᱛᱚᱞᱟ ᱠᱚᱠᱚ ᱛᱩᱫ ᱮᱫᱟ ᱨᱚᱦᱚᱭ ᱫᱟᱠᱚ ᱵᱤᱧ ᱵᱚᱛᱚᱨ ᱛᱮ ᱚᱱᱟ ᱦᱚᱸ᱾ ᱟᱞᱮ ᱥᱮᱜ ᱢᱟᱛᱚ ᱚᱝᱠᱟ᱾
ᱦᱮᱸ ᱱᱚᱱᱛᱮ ᱦᱚᱸ ᱱᱚᱝᱠᱟ ᱜᱮ, ᱱᱚᱣᱟ ᱵᱤᱱ ᱵᱚᱛᱚᱨ ᱛᱮᱜᱮ, ᱫᱚᱢᱮ ᱜᱮ ᱟᱞᱮ ᱥᱮᱫ ᱫᱚ ᱟᱵᱟᱨ ᱧᱤᱫᱟᱹ ᱦᱚᱸ ᱱᱩᱠᱩ ᱵᱤᱧ ᱫᱚᱠᱚ ᱩᱰᱩᱜᱚᱜ ᱠᱟᱱᱟ᱾ ᱡᱟᱦᱟᱸ ᱥᱮᱫ ᱪᱟᱞᱟᱣ ᱦᱚᱸ ᱵᱟᱝ ᱜᱟᱱᱚᱜ ᱠᱟᱱᱟ᱾ ᱵᱤᱧ ᱫᱚ ᱜᱚᱴᱟ ᱜᱮᱠᱚ ᱧᱮᱞ ᱧᱟᱢᱚᱜ ᱠᱟᱱᱟ᱾ ᱱᱚᱜ-ᱚᱭ ᱡᱩᱰᱤ ᱵᱤᱱᱟᱹ ᱞᱟᱭᱤᱴ ᱛᱮ ᱚᱲᱟᱜ ᱠᱷᱚᱱᱟᱢ ᱵᱟᱦᱨᱮᱢ ᱩᱰᱩᱝ ᱠᱟᱱᱟ, ᱛᱟᱦᱟᱞᱮ ᱜᱮ ᱡᱟᱦᱟᱸᱭ ᱢᱟᱱᱮ ᱧᱟᱢ ᱫᱚᱢ ᱧᱟᱢᱮ ᱠᱟᱱ ᱜᱮᱭᱟ᱾
ᱦᱮᱸ ᱚᱱᱟ ᱠᱟᱨᱚᱱ ᱛᱮᱜᱮ ᱟᱞᱮ ᱥᱮᱫ ᱦᱚᱸ ᱧᱩᱛ ᱧᱤᱫᱟᱹ ᱦᱚᱸ ᱫᱟᱲᱟᱱ ᱦᱚᱸ ᱠᱟᱹᱴᱤᱡ ᱠᱚ ᱠᱚᱢ ᱠᱟᱫᱟ᱾ ᱠᱟᱨᱚᱱ ᱱᱚᱜ-ᱚᱭ ᱵᱚᱨᱥᱟ ᱢᱟᱱᱮ ᱡᱟᱹᱯᱩᱫ ᱡᱤᱩᱤ ᱛᱚ ᱟᱬᱜᱚ ᱠᱟᱱᱟ ᱥᱮ ᱟᱫᱚ ᱚᱱᱟ ᱫᱚ ᱵᱟᱢ ᱵᱩᱡᱷᱟᱹᱭᱟ ᱫᱟᱜ ᱨᱮ ᱥᱟ ᱥᱚᱢᱚᱭ ᱛᱟᱦᱮᱱᱟᱭ ᱥᱮᱫ ᱨᱮ᱾
ᱮᱠᱫᱚᱢ᱾
ᱚᱲᱟᱜ ᱠᱚᱲᱮ ᱦᱚᱸ ᱢᱟ ᱛᱚᱠᱚ ᱵᱚᱞᱚᱱ ᱠᱷᱟᱱ᱾
ᱴᱷᱤᱠ ᱱᱚᱝᱠᱟ ᱜᱮ ᱧᱮᱞ ᱧᱟᱢᱚᱜ ᱠᱟᱱᱟ᱾
ᱟᱪᱷᱟ ᱾ ᱟᱫᱚ ᱛᱟᱦᱚᱞᱮ ᱦᱩᱸ ᱞᱟᱹᱭ ᱵᱤᱱ᱾
ᱞᱮᱭᱫᱤᱧ ᱛᱟᱦᱟᱞᱮ ᱡᱚᱢ ᱵᱟᱲᱟ ᱠᱚᱫᱚ ᱦᱩᱭᱮᱱ ᱛᱟᱢᱟ ᱥᱮ ᱵᱟᱝᱜᱮ?
ᱦᱮᱸ ᱡᱚᱢ ᱠᱚ ᱦᱳᱭ ᱠᱟᱱᱟ ᱟᱫᱚ ᱥᱮᱭ ᱧᱤᱫᱟᱹ ᱵᱮᱲᱟ ᱠᱷᱟᱱ ᱡᱚᱢ ᱦᱩᱭᱩᱜᱼᱟ᱾
ᱟᱪᱷᱟ᱾
ᱟᱢᱫᱚ ᱚᱠᱟ ᱫᱤᱥᱚᱢ ᱥᱮᱫ ᱢᱟᱱᱮ ᱟᱵᱤᱱᱟᱜ ᱫᱤᱥᱚᱢ ᱫᱚ ᱚᱠᱟᱥᱮᱫ?
ᱫᱚ ᱦᱩᱭᱩᱜ ᱠᱟᱱᱟ ᱱᱚᱜᱼᱚᱭ ᱱᱟᱢᱟᱞ ᱫᱤᱥᱚᱢ ᱜᱮ ᱦᱟᱸᱜ ᱠᱟᱱᱟ ᱾ ᱟᱞᱮᱥᱮᱫ ᱫᱚ ᱱᱚᱣᱟ ᱵᱩᱨᱩ ᱠᱚᱫᱚ ᱵᱟᱹᱱᱩᱜ ᱛᱟᱞᱮᱭᱟ ᱱᱚᱣᱟ ᱱᱟᱢᱟᱞ ᱫᱤᱥᱚᱢ ᱜᱮ ᱾ ᱟᱹᱵᱤᱱ ᱫᱚ?
ᱟᱹᱞᱤᱧ ᱟᱹᱞᱤᱧ ᱦᱚᱸ ᱱᱟᱢᱟᱞ ᱫᱤᱥᱚᱢ ᱜᱮ ᱟᱫᱚ ᱟᱯᱮ ᱫᱚ ᱚᱠᱟ ᱥᱮᱫ ᱠᱷᱟᱱ ᱦᱮᱸᱥᱮ ᱾ ᱟᱞᱮ ᱟᱞᱮ ᱚᱱᱛᱮ ᱜᱮᱭᱟᱞᱮ ᱠᱤᱱᱛᱩ ᱫᱚᱢᱮ ᱫᱚ ᱢᱟᱱᱮ ᱵᱟᱠᱚ ᱞᱟᱹᱭᱟ ᱾
ᱟᱪᱷᱟ᱾ ᱟᱞᱮ ᱫᱚ ᱯᱩᱨᱩᱜᱮ ᱱᱟᱢᱟᱞ ᱜᱮ ᱾ ᱵᱟᱡᱟᱨ ᱠᱚᱦᱚᱸ ᱢᱮᱱᱟᱜ ᱛᱟᱞᱮᱭᱟ ᱚᱱᱟ ᱥᱟᱶᱛᱮ ᱡᱟᱦᱟᱸ ᱱᱚᱣᱟ ᱥᱚᱢᱚᱭ ᱚᱞ ᱦᱟᱥᱟ ᱠᱚ ᱡᱟᱦᱟᱸ ᱠᱚᱫᱚ ᱛᱟᱦᱮᱱᱟ ᱾ ᱚᱱᱟ ᱠᱚᱦᱚᱸ ᱢᱮᱱᱟᱜᱼᱟ ᱟᱫᱚ ᱟᱞᱮ ᱫᱚ ᱵᱟᱹᱲᱛᱤ ᱫᱚ, ᱱᱟᱢᱟᱞ ᱜᱮᱠᱚ ᱞᱟᱹᱭᱟ ᱞᱮᱭᱟ ᱪᱮᱫᱟᱜ ᱥᱮ ᱟᱞᱮ ᱫᱚ, ᱟᱞᱮ ᱥᱮᱫ ᱫᱚ ᱦᱟᱸᱜ ᱠᱷᱟᱱ ᱱᱚᱣᱟ ᱪᱟᱥ ᱠᱟᱹᱢᱤ ᱠᱚᱫᱚ ᱦᱟᱸᱜ ᱠᱷᱟᱱ ᱵᱟᱹᱲᱛᱤ ᱜᱮ ᱦᱩᱭᱩᱜ ᱜᱮᱭᱟ ᱾ ᱚᱱᱟ ᱠᱷᱟᱹᱛᱤᱨ ᱟᱞᱮ ᱫᱚ ᱱᱟᱢᱟᱞ ᱫᱤᱥᱚᱢ ᱜᱮ ᱵᱟᱹᱲᱛᱤᱠᱚ ᱞᱟᱹᱭ ᱜᱮᱭᱟ ᱾
ᱚ ᱱᱚᱣᱟ ᱠᱷᱟᱹᱛᱤᱨ ᱛᱮ ᱱᱟᱢᱟᱞ ᱫᱤᱥᱚᱢ ᱠᱚ ᱞᱟᱹᱭ ᱜᱮᱭᱟ ᱟᱹᱞᱤᱧ ᱦᱚᱸ ᱵᱟᱹᱞᱤᱧ ᱵᱟᱰᱟᱭ ᱛᱟᱦᱮᱸᱜᱼᱟ ᱵᱮᱥ ᱵᱷᱟᱹᱜᱤ ᱵᱤᱱ ᱞᱟᱹᱭ ᱠᱮᱫᱛᱮ ᱾
ᱟᱪᱷᱟ᱾ ᱵᱷᱟᱜᱮ ᱾
ᱛᱟᱦᱚᱞᱮ ᱪᱮᱫᱠᱟ ᱥᱤᱡᱤᱱ ᱨᱮ ᱪᱟᱥ ᱜᱮᱭᱟᱯᱮ ᱢᱟᱥᱮ ᱢᱟᱱᱮ ᱦᱩᱲᱩ ᱠᱚᱜᱮ ᱥᱮ ᱟᱨᱦᱚᱸ ᱮᱴᱟᱜ ᱠᱤᱪᱷᱩ ᱠᱚᱦᱚᱸ ᱪᱟᱥ ᱦᱩᱭᱩᱜ ᱜᱮᱭᱟ?
ᱦᱮᱸ ᱱᱚᱣᱟ ᱱᱤᱛᱚᱜ ᱫᱚ ᱱᱚᱣᱟ ᱥᱤᱡᱤᱱ ᱨᱮᱫᱚ ᱡᱟᱦᱟᱸ ᱞᱮᱠᱟ ᱦᱩᱲᱩ ᱠᱚ ᱪᱟᱥ ᱦᱩᱭᱩᱜ ᱠᱟᱱᱟ ᱾ ᱚᱱᱟ ᱵᱮᱜᱚᱨ ᱦᱚᱸ ᱟᱵᱟᱨ, ᱱᱚᱣᱟ ᱛᱩᱲᱤ ᱠᱚ, ᱛᱤᱞᱢᱤᱧ ᱠᱚ, ᱟᱨ ᱥᱚᱵᱽᱡᱤ ᱠᱚᱫᱚ ᱟᱹᱨᱤᱫᱚ ᱟᱹᱞᱩ ᱠᱚ, ᱵᱮᱸᱜᱟᱲ ᱠᱚ, ᱥᱚᱥᱟ ᱠᱚ, ᱱᱚᱣᱟ ᱠᱚᱦᱚᱸ ᱪᱟᱥ ᱵᱟᱲᱟ ᱫᱚ ᱦᱩᱭᱩᱜ ᱜᱮᱭᱟ ᱾ ᱟᱫᱚ ᱥᱤᱡᱮᱱ ᱞᱮᱠᱟ ᱜᱮ ᱟᱞᱮ ᱫᱚᱞᱮ ᱪᱟᱥ ᱵᱟᱲᱟᱭ ᱜᱮᱭᱟ ᱾ ᱛᱟᱦᱚᱞᱮ ᱟᱵᱤᱱ ᱞᱟᱹᱭ ᱟᱯᱮ ᱥᱮᱫ ᱫᱚ ᱚᱠᱟ ᱞᱮᱠᱟ ᱯᱮ ᱪᱟᱥ ᱵᱟᱲᱟᱭ ᱮᱫᱟ?
ᱟᱞᱮ ᱥᱮᱫ ᱨᱮᱦᱚᱸ ᱚᱱᱠᱟᱜᱮ ᱪᱟᱥ ᱠᱚ ᱦᱩᱭᱩᱜ ᱜᱮᱭᱟ ᱟᱨ ᱟᱹᱵᱤᱱ ᱪᱮᱫ ᱠᱚᱵᱤᱱ ᱢᱮᱱ ᱠᱮᱫᱟ ᱟᱹᱞᱤᱧ ᱢᱟᱱᱮ ᱟᱞᱮᱥᱮᱫ ᱫᱚ ᱚᱱᱟ ᱠᱚᱫᱚ ᱠᱤᱪᱷᱩ ᱠᱚᱢ ᱠᱤᱱᱛᱩ ᱵᱤᱥᱮᱥ ᱠᱟᱨᱛᱮ ᱢᱟᱱᱮ, ᱩᱪᱪᱷᱟ ᱢᱟᱱᱮ ᱠᱚᱨᱞᱟ ᱦᱮᱸᱥᱮ ᱾ ᱚᱱᱟ ᱵᱤᱱ, ᱚᱱᱟ ᱠᱚ ᱵᱮᱥᱤ ᱦᱩᱭᱩᱜ ᱜᱮᱭᱟ ᱪᱟᱥ ᱾
ᱚᱻ
ᱟᱨ ᱥᱚᱥᱟ ᱦᱩᱭᱩᱜ ᱜᱮᱭᱟ ᱛᱚ ᱚᱱᱟ ᱫᱚ ᱥᱚᱥᱟ ᱨᱮᱱᱟᱜ ᱥᱤᱡᱤᱱ ᱢᱟᱱᱮ,
ᱟᱨ ᱟᱯᱮ ᱥᱮᱫ ᱱᱚᱣᱟ ᱡᱚᱱᱰᱨᱟ ᱠᱚ ᱛᱟᱨᱯᱚᱨᱮ
ᱦᱮᱸ ᱡᱚᱱ ᱡᱚᱱᱰᱨᱟ ᱦᱮᱸ ᱴᱷᱤᱠ ᱵᱤᱱ ᱢᱮᱱ ᱟᱠᱟᱫᱟ ᱟᱹᱞᱤᱧ ᱞᱤᱧ ᱦᱤᱲᱤᱧ ᱜᱚᱫ ᱞᱮᱫᱟ ᱦᱳᱭ ᱡᱚᱱᱰᱨᱟ ᱠᱚ ᱚᱱᱟ ᱠᱚ ᱪᱟᱥ
ᱛᱩᱨᱢᱩᱡᱽ ᱠᱚᱫᱚ ᱦᱩᱭᱩᱜ ᱜᱮᱭᱟ?
ᱦᱮᱸ ᱛᱩᱨᱢᱩᱡᱽ ᱠᱚ ᱦᱩᱭᱩᱜ ᱜᱮᱭᱟ ᱟᱨ ᱛᱩᱨ ᱢᱟᱱᱮ ᱯᱷᱩᱨᱰ ᱡᱟᱦᱟᱸ ᱠᱚ ᱞᱟᱹᱭ ᱮᱫᱟ,
ᱟᱪᱪᱷᱟ,
ᱚᱱᱟ ᱠᱚ ᱪᱟᱥ ᱦᱩᱭᱩᱜ ᱜᱮᱭᱟ ᱾
ᱛᱟᱦᱚᱞᱮ ᱛᱚ ᱵᱷᱟᱜᱮ ᱜᱮ ᱱᱚᱣᱟ ᱫᱚ ᱚᱲᱟᱜ ᱡᱚᱢ ᱦᱚᱸ ᱦᱩᱭᱩᱜ ᱠᱟᱱ ᱛᱟᱯᱮᱭᱟ ᱟᱨ ᱱᱚᱣᱟ ᱠᱚᱫᱚ ᱠᱚᱨᱢᱚ ᱡᱚᱢ ᱞᱟᱹᱜᱤᱫ ᱛᱮᱦᱚᱸ ᱟᱹᱰᱤ ᱜᱮ ᱱᱟᱯᱟᱭ ᱜᱮᱭᱟ ᱾ ᱟᱨ ᱚᱱᱟ ᱥᱟᱶᱛᱮ ᱟᱹᱠᱷᱨᱤᱧ ᱦᱚᱸᱯᱮ ᱟᱹᱠᱷᱨᱤᱧ ᱮᱫᱟ ᱢᱚᱱᱮ ᱦᱚᱭ,
ᱦᱮᱸ ᱦᱩᱭᱩᱜ ᱠᱟᱱ ᱜᱮᱭᱟ ᱾
ᱟᱹᱠᱷᱨᱤᱧ ᱜᱮᱭᱟᱯᱮ ᱥᱮ ᱵᱟᱝ ᱛᱟᱦᱚᱞᱮ?
ᱦᱮᱸ ᱟᱹᱠᱷᱨᱤᱧ ᱦᱩᱭᱩᱜ ᱠᱟᱱ ᱜᱮᱭᱟ ᱟᱹᱠᱷᱨᱤᱧ ᱜᱮᱭᱟᱞᱮ ᱾ ᱛᱚ ᱟᱠᱷᱨᱤᱧ ᱠᱟᱛᱮᱫ ᱢᱟᱱᱮ ᱫᱚᱢᱮ ᱫᱚ ᱵᱟᱝ ᱟᱞᱮ ᱢᱟᱱᱮ ᱡᱚᱠᱷᱚᱱ ᱰᱷᱮᱨ ᱧᱚᱜ ᱮᱢ ᱟᱠᱷᱨᱤᱧᱟ ᱥᱮ ᱚᱱᱟ ᱫᱚ ᱫᱚᱢᱮ ᱫᱚ ᱵᱟᱝ ᱞᱟᱵᱷᱼᱟ ᱠᱟᱨᱚᱱ ᱠᱚᱢ ᱛᱮ ᱠᱚ ᱦᱟᱛᱟᱣ ᱛᱚᱢᱟᱨ ᱚᱱᱟ ᱥᱚᱵᱽᱡᱤ ᱜᱮ ᱟᱢ ᱠᱤᱪᱷᱩ ᱫᱩᱲᱩᱵ ᱠᱟᱛᱮ ᱟᱠᱷᱨᱤᱧ ᱢᱮ, ᱚᱸᱰᱮ ᱫᱚ ᱠᱷᱟᱱ ᱚᱱᱟ ᱜᱮᱢ ᱧᱮᱞᱟ ᱵᱮᱥᱤ ᱯᱚᱭᱥᱟ᱾ ᱛᱚ ᱠᱟᱹᱴᱤᱡ ᱢᱟᱱᱮ ᱪᱟᱞᱟᱣ ᱠᱟᱛᱮᱫ ᱢᱟᱱᱮ ᱫᱩᱲᱩᱵ ᱠᱚᱜ ᱫᱚ ᱠᱟᱹᱴᱤᱡ ᱵᱩᱨᱤᱝ ᱜᱮ ᱵᱩᱡᱷᱟᱹᱜᱼᱟ᱾
ᱦᱮᱸ ᱱᱚᱶᱟ ᱦᱚᱸ ᱠᱟᱛᱷᱟ ᱠᱟᱱ ᱜᱮᱭᱟ, ᱥᱟᱨᱟ ᱜᱷᱟᱹᱲᱤᱡ ᱢᱟᱴᱷ ᱨᱮ ᱛᱟᱦᱮᱸ ᱠᱟᱛᱮᱜ ᱟᱵᱟᱨ ᱫᱩᱲᱩᱵ ᱠᱟᱛᱮᱢ ᱟᱠᱷᱨᱤᱧᱟ ᱱᱚᱣᱟ ᱦᱚᱸ ᱟᱹᱰᱤ ᱜᱮ ᱞᱟᱸᱜᱟ ᱜᱮ, ᱟᱵᱚ ᱠᱚᱴᱷᱮᱱ ᱦᱮᱸ, ᱟᱵᱚ ᱠᱚ ᱴᱷᱮᱱ ᱫᱚ, ᱚᱱᱟ ᱨᱮᱱᱟᱜ ᱚᱠᱛᱚ ᱫᱚ ᱵᱟᱹᱱᱩᱜ ᱛᱟᱵᱚᱱᱟ᱾
ᱦᱮᱸ ᱟᱨ ᱱᱟᱱᱛᱮ ᱥᱚᱵᱽᱡᱤ ᱠᱚᱦᱚᱸ ᱦᱳᱭ ᱧᱮᱞ ᱦᱩᱭᱩᱜ-ᱟ ᱥᱮ᱾
ᱟᱵᱟᱨ ᱟᱵᱚ ᱜᱮᱵᱚᱱ ᱱᱚᱣᱟ ᱫᱚᱵᱚᱱ ᱟᱨᱡᱟᱣ ᱮᱫᱟ᱾ ᱚᱱᱟ ᱠᱷᱟᱹᱛᱤᱨ ᱟᱵᱚ ᱴᱷᱮᱱ ᱫᱚ ᱠᱟᱹᱴᱤᱡ, ᱱᱚᱣᱟ ᱨᱮᱱᱟᱜ ᱟᱱᱟᱴ ᱢᱮᱱᱟᱜ ᱜᱮᱭᱟ᱾
ᱦᱮᱸ᱾
ᱟᱫᱚ ᱱᱚᱝᱠᱟ ᱫᱚ, ᱟᱨᱦᱚᱸ ᱟᱭᱢᱟ ᱜᱟᱱ ᱦᱚᱲ ᱢᱮᱱᱟᱜ ᱠᱚᱣᱟ, ᱡᱟᱦᱟᱸᱭ ᱠᱚᱣᱟᱜ ᱫᱚ ᱱᱚᱝᱠᱟᱱ ᱠᱟᱹᱢᱤ ᱠᱚ ᱵᱟᱹᱱᱩᱜᱼᱟ, ᱡᱮᱢᱚᱱ ᱩᱱᱠᱩ ᱡᱟᱦᱟᱸᱭ ᱟᱨᱚᱛ ᱫᱟᱨ ᱠᱚᱫᱚ ᱩᱱᱠᱩᱣᱟᱜ ᱫᱚ ᱪᱮᱫ ᱠᱟᱹᱢᱤ, ᱦᱤᱡᱩᱜ ᱟᱠᱚ ᱟᱨᱠᱚ ᱧᱮᱞ ᱠᱮᱫ ᱠᱷᱟᱱᱮ, ᱠᱩᱥᱤᱫ ᱠᱷᱟᱱᱮ ᱤᱫᱤ ᱛᱟᱨᱟᱭᱟᱭ, ᱚᱱᱟᱜᱮ, ᱚᱱᱟ ᱩᱱᱤ ᱴᱷᱮᱱ ᱫᱚ ᱴᱷᱤᱠ ᱜᱮ᱾
ᱟᱵᱚᱱ ᱟᱵᱚ ᱴᱷᱮᱱ ᱠᱷᱚᱱᱟᱜ ᱟᱹᱠᱷᱨᱤᱧ ᱢᱟᱱᱮ ᱦᱟᱛᱟᱣᱟ ᱟᱠᱚ ᱱᱤᱡᱮ ᱴᱷᱮᱱ ᱠᱷᱚᱱᱟᱜ ᱠᱚ ᱦᱟᱛᱟᱣᱟ ᱠᱚᱢᱛᱮ ᱟᱨ ᱟᱠᱷ ᱨᱤᱧ ᱟᱠᱚ ᱚᱱᱟᱜᱮ ᱵᱟᱨᱜᱩᱱ ᱵᱤᱥᱤ ᱛᱮ᱾
ᱦᱮᱸ ᱱᱚᱣᱟ ᱫᱚ ᱮᱠᱫᱚᱢ, ᱱᱚᱣᱟ ᱫᱚ ᱟᱹᱰᱤ ᱫᱩᱠ ᱦᱚᱸ ᱵᱩᱡᱷᱟᱹ ᱜᱮᱭᱟ ᱧᱮᱞ ᱠᱟᱛᱮ ᱨᱮᱦᱚᱸ, ᱱᱚᱝᱠᱟ ᱢᱮᱫ ᱥᱟᱢᱟᱝ ᱨᱮ ᱧᱮᱞ ᱠᱮᱫᱟᱢ ᱡᱮ ᱡᱟᱦᱟᱸᱱᱟᱜ ᱫᱩᱨᱤᱵᱽ ᱜᱮ, ᱯᱚᱧᱪᱟᱥ ᱴᱟᱠᱟ ᱛᱮᱢ ᱮᱢᱟ ᱫᱮᱭᱟ, ᱟᱡ ᱚᱱᱟ ᱫᱩᱨᱤᱵᱽ ᱜᱮ ᱟᱢᱟᱜ ᱢᱮᱜ ᱥᱟᱢᱟᱝ ᱨᱮᱜᱮ ᱢᱤᱜᱥᱚ ᱴᱟᱠᱟ ᱛᱮᱭ ᱟᱹᱠᱷᱨᱤᱧ ᱠᱮᱫᱟᱭ᱾
ᱦᱩᱸ᱾
ᱟᱫᱚ᱾ ᱟᱫᱚ ᱪᱮᱜ ᱮᱢ ᱪᱤᱠᱳ ᱫᱟᱲᱮᱜ-ᱟ᱾ ᱩᱱᱤ ᱦᱚᱸ ᱛᱚ ᱞᱟᱵᱷ ᱟᱭ ᱫᱚᱦᱚᱭᱟᱭ ᱚᱱᱟ ᱠᱷᱟᱛᱤᱨ ᱚᱝᱠᱟᱭ ᱞᱟᱹᱭᱟᱭ᱾
᱾ ᱟᱪᱪᱷᱟ ᱛᱟᱦᱞᱮ ᱟᱯᱮ ᱥᱮᱜ ᱫᱚ ᱢᱟᱱᱮ᱾ ᱪᱮᱫ ᱪᱮᱫ ᱵᱚᱸᱜᱟ ᱢᱟᱱᱮ ᱪᱮᱜ ᱪᱮᱜ ᱢᱟᱥ ᱠᱚᱨᱮ ᱠᱚ ᱵᱟᱯᱞᱟᱜ ᱜᱮᱭᱟ ᱪᱟᱸᱫᱳ᱾
ᱚᱦ ᱵᱟᱯᱞᱟ ᱫᱚ ᱦᱟᱸᱜ ᱠᱷᱟᱱ᱾
ᱠᱷᱟᱱ ᱵᱮᱥᱚᱜ-ᱟ᱾
ᱦᱮᱸ᱾ ᱵᱟᱯᱞᱟ ᱫᱚ ᱦᱟᱸᱜ ᱠᱷᱟᱱ ᱱᱚᱜ-ᱚᱭ ᱡᱟᱸᱦᱟ ᱟᱵᱮᱱᱟᱜ ᱯᱷᱟᱜᱩᱱ ᱵᱚᱸᱜᱟ ᱢᱮᱱᱟᱜ-ᱟ᱾ ᱱᱚᱣᱟ ᱯᱷᱟᱹᱜᱩᱱ ᱵᱚᱸᱜᱟ ᱠᱷᱚᱱ ᱜᱮ ᱵᱟᱯᱞᱟ ᱠᱟᱢᱤ ᱦᱚᱨᱟ ᱠᱚᱫᱚ ᱮᱦᱚᱵᱚᱜ ᱜᱮᱭᱟ᱾ ᱚᱱᱟ ᱛᱟᱭᱚᱢ ᱦᱟᱸᱜ ᱠᱷᱟᱱ ᱟᱫᱚ ᱪᱟᱞᱟᱣ ᱤᱫᱤᱭᱮᱱᱟ᱾
ᱟᱪᱪᱷᱟ ᱢᱟᱱᱮ ᱯᱷᱟᱜᱩᱱ ᱵᱚᱸᱜᱟ ᱜᱮ ᱢᱟᱱᱮ ᱵᱤᱥᱮᱥ ᱠᱟᱨᱛᱮ ᱥᱟᱜᱩᱱ ᱤᱭᱟᱹ ᱠᱚᱫᱚ ᱠᱟᱱᱟ ᱵᱟᱝ?
ᱦᱮᱸ, ‌ᱚᱱᱟ ᱦᱚᱸ ᱠᱚ ᱞᱟᱹᱭ ᱵᱟᱨᱟᱭᱟ ᱡᱮ, ᱯᱷᱟᱜᱩᱱ ᱵᱚᱸᱜᱟ ᱜᱮ ᱵᱟᱯᱞᱟ ᱞᱟᱹᱜᱤᱜ ᱫᱚ ᱢᱮᱜᱴᱟᱝ᱾ ᱱᱟᱯᱟᱭ, ᱥᱟᱜᱩᱱ ᱢᱟᱥ ᱫᱚ ᱠᱟᱱᱟ᱾ ᱛᱟᱦᱞᱮ ᱟᱯᱮ ᱥᱮᱜ ᱛᱤᱥ᱾
ᱟᱸᱡᱚᱢᱚᱜ ᱠᱟᱱᱟ? ᱦᱮᱸ ᱟᱸᱡᱚᱢᱚᱜ ᱠᱟᱱᱟ᱾
ᱵᱟᱞᱟᱝ ᱟᱸᱡᱚᱢ ᱧᱟᱢ ᱠᱮᱜ ᱛᱟᱢᱟ ᱪᱮᱜ ᱠᱚᱢ ᱞᱟᱹᱭ ᱤᱫᱤ ᱠᱮᱫᱟ᱾
ᱞᱟᱹᱭᱫᱟᱹᱧ ᱟᱞᱮᱥᱮᱜ ᱦᱚᱸ ᱢᱟᱛᱚ ᱯᱷᱟᱜᱩᱱ ᱵᱚᱸᱜᱟ ᱠᱷᱚᱱᱟᱜ ᱜᱮ ᱥᱩᱨᱩ᱾
ᱟᱪᱪᱷᱟ᱾ ᱦᱮᱸ ᱟᱨ ᱧᱮᱞᱟᱵᱤᱱ ᱵᱟᱯᱞᱟ ᱦᱚᱸ ᱡᱮᱢᱚᱱ ᱯᱷᱟᱜᱩᱱ ᱵᱚᱸᱜᱟ ᱠᱷᱚᱱ ᱮᱦᱚᱵ ᱟᱠᱟᱱ ᱛᱟᱵᱚᱱᱟ᱾ ᱴᱷᱤᱠ ᱚᱝᱠᱟᱜᱮ᱾ ᱟᱵᱚᱣᱟᱜ ᱡᱟᱸᱦᱟ ᱵᱚᱸᱜᱟ ᱵᱩᱨᱩ ᱨᱮᱱᱟᱜ ᱠᱟᱹᱢᱤ ᱦᱚᱨᱟ ᱠᱚ ᱢᱮᱱᱟᱜ-ᱟ᱾ ᱚᱱᱟ ᱦᱚᱸ ᱧᱮᱞᱟᱵᱤᱱ ᱱᱚᱣᱟ ᱯᱷᱟᱜᱩᱱ ᱵᱚᱸᱜᱟ ᱠᱷᱚᱱ ᱜᱮᱵᱚᱱ ᱮᱦᱚᱵ ᱟᱠᱟᱫᱟ᱾
ᱦᱮᱸ ᱟᱯᱮ ᱢᱟᱱᱮ ᱟᱵᱤ ᱟᱵᱤᱱ ᱫᱚ ᱟᱯᱮ ᱥᱮᱜ ᱫᱚ ᱚᱝᱠᱟ ᱟᱞᱮ ᱥᱮᱫ ᱫᱚ ᱢᱟᱱᱮ᱾ ᱢᱟᱜᱽ ᱠᱷᱚᱱᱟᱜ ᱜᱮ ᱮᱦᱚᱵ ᱫᱚ ᱮᱦᱚᱵ ᱜᱮᱭᱟ ᱡᱮᱢᱚᱱ ᱢᱟᱜᱽ ᱥᱤᱢ ᱡᱚᱢ ᱠᱷᱚᱱᱟᱜ᱾
ᱳ᱾
ᱦᱮᱸ ᱠᱤᱪᱷᱤ ᱞᱤᱧ ᱠᱮᱪᱮᱫ ᱠᱮᱜ ᱵᱤᱱᱟ ᱦᱳᱭ᱾
ᱱᱚᱣᱟ ᱫᱚᱧ ᱦᱤᱲᱤᱧ ᱞᱮᱫ ᱛᱟᱸᱦᱮ ᱤᱧ ᱦᱚᱸ ᱢᱟᱜᱽ ᱥᱤᱢ ᱡᱚᱢ ᱨᱮᱱᱟᱜ ᱠᱟᱛᱷᱟ ᱫᱚ᱾
ᱦᱮᱸ᱾ ᱛᱚᱠᱷᱚᱱ ᱠᱷᱚᱱᱟᱜ ᱜᱮ ᱢᱟᱱᱮ ᱥᱩᱨᱩ ᱮᱦᱚᱵᱚᱜ ᱛᱟᱵᱚᱱᱟ᱾
ᱢᱟᱜᱽ ᱵᱚᱸᱜᱟ ᱮᱦᱚᱵ ᱥᱟᱶ ᱥᱟᱶ ᱛᱮᱜᱮ ᱟᱵᱚᱣᱟᱜ ᱵᱚᱸᱜᱟ ᱵᱩᱨᱩ ᱠᱚ ᱦᱚᱸ ᱮᱦᱚᱵᱚᱜ ᱛᱟᱵᱚᱱ ᱜᱮᱭᱟ᱾
ᱛᱟᱯᱚᱨᱮ ᱠᱷᱚᱱᱟᱜ ᱩᱱ ᱠᱷᱚᱱ ᱫᱚ ᱛᱟᱯᱚᱨᱮ ᱯᱷᱟᱜᱩᱱ ᱵᱚᱸᱜᱟ ᱠᱷᱚᱱ ᱫᱚ ᱢᱟᱱᱮ᱾ ᱡᱟ ᱜᱩᱞᱟ ᱟᱵᱚᱣᱟᱜ ᱤᱭᱟᱹ ᱠᱟᱢᱤ ᱠᱚ ᱚᱱᱟ ᱠᱚ ᱡᱷᱚᱛᱚ ᱩᱱ ᱠᱷᱚᱱᱟᱜ ᱥᱟᱵ ᱤᱫᱤᱭᱟᱵᱚᱱ᱾
ᱦᱮᱸ᱾
ᱵᱚᱸᱜᱟ ᱵᱩᱨᱩ ᱫᱚ ᱢᱟᱱᱮ ᱦᱩᱸ᱾
ᱢᱟ ᱞᱟᱹᱭ ᱵᱤᱱ᱾
ᱞᱟᱹᱭ ᱫᱟᱞᱤᱧ ᱵᱚᱸᱜᱟ ᱵᱩᱨᱩ ᱫᱚ ᱢᱟᱱᱮ ᱢᱟᱜᱽ ᱵᱚᱸᱜᱟ ᱠᱷᱚᱱ ᱜᱮ ᱡᱮᱦᱮᱛᱩ ᱚᱱᱟ ᱫᱚ ᱱᱟᱣᱟ᱾ ᱪᱟᱸᱫᱳ ᱵᱚᱞᱚᱱ ᱠᱟᱱ ᱛᱟᱵᱚᱱᱟ ᱱᱟᱣᱟ ᱥᱮᱨᱢᱟ᱾
ᱮᱠᱫᱚᱢ᱾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
ᱛᱟᱯᱚᱨᱮ ᱛᱚ ᱯᱷᱟᱜᱩᱱ ᱵᱚᱸᱜᱟ ᱦᱟᱸᱜ ᱠᱷᱟᱱ ᱵᱟᱦᱟ ᱠᱚ ᱢᱟᱜᱽ ᱵᱚᱸᱜᱟ᱾ ᱟᱨ ᱦᱚᱸ ᱱᱚᱝᱠᱟ ᱠᱟᱛᱮᱜ ᱪᱟᱞᱟᱣ ᱤᱫᱤᱭᱮᱱ ᱛᱟᱵᱚᱱᱟ ᱟᱫᱚ᱾
ᱦᱮᱸ ᱴᱷᱤᱠ ᱵᱤᱱ ᱢᱮᱱ ᱠᱟᱫᱟ᱾ ᱟᱯᱮᱥᱮᱫ ᱢᱟᱛᱚ ᱤᱭᱟᱹ ᱥᱚᱨᱦᱟᱭ ᱠᱚ ᱫᱚ ᱛᱤᱥ ᱟᱠᱟ ᱥᱳᱢᱳᱹᱭ ᱠᱚ ᱥᱚᱨᱦᱟᱭᱚᱜ ᱜᱮᱭᱟ?
ᱥᱚᱨᱦᱟᱭ ᱦᱚᱸ ᱚᱱᱮ ᱟᱞᱮ ᱫᱚ ᱚᱱᱮ ᱡᱟᱦᱟᱸ ᱥᱚᱨᱦᱟᱭ ᱵᱚᱸᱜᱟ ᱜᱮ᱾ ᱚᱠᱴᱳᱵᱚᱨ ᱥᱮ ᱱᱚᱵᱷᱮᱢᱵᱚᱨ ᱤᱝᱨᱮᱡᱤ ᱡᱟᱦᱟᱸ ᱪᱟᱸᱫᱳ ᱯᱟᱲᱟᱜᱼᱟ᱾ ᱩᱱ ᱚᱠᱛᱚ ᱜᱮᱞᱮ ᱟᱞᱮ ᱫᱚᱞᱮ ᱥᱚᱨᱦᱟᱭᱚᱜ ᱜᱮᱭᱟ᱾ ᱨᱤᱱᱛᱩ ᱚᱠᱟ ᱚᱠᱟ ᱪᱟᱸᱫᱳ ᱨᱮᱯᱮ ᱥᱚᱨᱦᱟᱭᱚᱜᱼᱟ?